ᱦᱮᱞᱳ।
ᱨᱚᱲ ᱟᱸᱡᱚᱢᱚᱜ ᱠᱟᱱᱟ ᱤᱧᱟᱹᱜ?
ᱦᱳᱭ ᱵᱚᱭᱦᱟ ᱨᱚᱲ ᱟᱸᱡᱚᱢᱚᱜ ᱠᱟᱱᱟ?
ᱚ।
ᱦᱮᱞᱳ।
ᱨᱚᱲ ᱵᱟᱢ ᱟᱸᱡᱚᱢ ᱮᱫᱟ ᱵᱚᱭᱦᱟ?
ᱦᱳᱭ ᱟᱸᱡᱚᱢᱚᱜ ᱠᱟᱱᱟ?
ᱪᱮᱫ ᱮᱢ ᱪᱤᱠᱟᱹᱭᱫᱟ ᱛᱟᱞᱦᱮ ᱱᱤᱛᱚᱜ?
ᱪᱮᱫ ᱜᱮᱵᱟᱝ ᱦᱚᱜ-ᱚᱭ ᱫᱩᱲᱩᱵ ᱦᱳᱭ ᱠᱟᱱᱟ, ᱟᱢᱫᱚ ᱪᱮᱫ ᱮᱢ ᱪᱤᱠᱟᱹᱭᱮᱜᱼᱟ?
ᱤᱧ ᱦᱚᱸ ᱡᱚᱢ ᱵᱟᱲᱟ ᱠᱟᱛᱮᱜ ᱫᱩᱲᱩᱵ।
ᱟᱪᱪᱷᱟ, ᱛᱟᱦᱞᱮ ᱱᱟᱯᱟᱭ ᱜᱮᱭᱟᱢ ᱛᱚ?
ᱦᱮᱸ ᱱᱟᱯᱟᱭ ᱜᱮ, ᱟᱢᱜᱮ ᱛᱟᱦᱚᱞᱮ ᱪᱮᱜ ᱞᱮᱠᱟ ᱱᱟᱯᱟᱭ ᱜᱮᱭᱟᱢ ᱛᱚ?
ᱚᱲᱟᱜ ᱦᱚᱲ ᱠᱚ।
ᱚᱲᱟᱜ ᱦᱚᱲ ᱱᱟᱯᱟᱭ ᱜᱮ।
ᱟᱪᱪᱷᱟ।
ᱛᱟᱦᱞᱮ ᱱᱤᱛᱚᱜ ᱫᱚ ᱪᱮᱜ ᱠᱚ ᱠᱟᱹᱢᱤ ᱵᱟᱲᱟ ᱦᱳᱭᱳᱜ ᱠᱟᱱᱟ?
ᱚᱝᱠᱟ ᱠᱟᱹᱢᱤ ᱞᱟᱹᱭ ᱛᱮᱫᱚ ᱱᱤᱛᱚᱜ ᱫᱚ ᱚᱝᱠᱟ ᱫᱚ ᱪᱮᱜ ᱜᱮ ᱵᱟᱝ, ᱱᱚᱜ-ᱚᱭ। ᱫᱟᱜ ᱡᱟᱹᱲᱤ ᱠᱩ ᱠᱷᱟᱹᱛᱤᱨ ᱛᱮᱼᱼ ᱦᱚᱭ ᱟᱹᱰᱤ ᱡᱳᱨᱼᱼ ᱫᱟᱜ ᱡᱟᱹᱲᱤ ᱭᱮᱜ-ᱟᱭ ᱛᱚ, ᱛᱟᱦᱚᱞᱮ ᱚᱱᱠᱟ ᱪᱮᱜ ᱜᱮ ᱵᱟᱝ ᱪᱤᱠᱟᱹ ᱦᱳᱭ ᱠᱟᱱᱟ ᱱᱤᱛᱚᱜ ᱫᱚ᱾ ᱦᱚᱞᱟ ᱢᱟᱫᱷᱦᱮᱨ ᱟᱹᱰᱤ ᱫᱟᱜ ᱡᱟᱹᱲᱤ ᱠᱮᱜ-ᱟᱭ᱾
ᱦᱮᱸ ᱮᱠᱟᱞ, ᱦᱮᱸ ᱟᱞᱮ ᱥᱮᱜ ᱦᱚᱸᱼᱼ ᱵᱟᱨ ᱯᱮ ᱫᱤᱱ ᱮᱸ ᱡᱟᱹᱲᱤ‌ ᱠᱮᱫᱟ ᱮᱱᱠᱷᱟᱱ ᱚᱱᱟᱼᱼ ᱥᱤᱧ ᱵᱮᱲᱟ ᱠᱟᱹᱴᱤᱡ ᱳᱭ ᱢᱤᱫ ᱜᱷᱚᱱᱴᱟ ᱵᱟᱨ ᱜᱷᱚᱱᱴᱟ ᱜᱟᱱ᱾
ᱦᱳᱭ ᱦᱳᱭ᱾
ᱯᱚᱨᱮ ᱦᱩᱲᱩ ᱠᱚ ᱨᱚᱦᱚᱭ ᱮᱫᱟ ᱯᱮ ᱥᱮ ᱵᱟᱝ?
ᱵᱟᱝ ᱵᱟᱝ, ᱦᱩᱲᱩ ᱨᱚᱦᱚᱭ ᱫᱚ ᱟᱣᱨᱤ ᱦᱩᱭᱩᱜ-ᱟ, ᱛᱚᱞᱟ‌ ᱠᱚᱜᱮ ᱟᱣᱨᱤ ᱢᱟᱨᱟᱝᱚᱜ-ᱟ᱾ ᱟᱯᱮ, ᱟᱯᱮ ᱥᱮᱱ ᱫᱚ ᱯᱮ ᱮᱦᱚᱵ ᱠᱮᱜ-ᱟ ᱥᱮ ᱵᱟᱝ?
ᱮᱸᱜ ᱛᱚᱞᱟ ᱫᱚ ᱱᱟᱦᱟᱸᱜ ᱮᱨ ᱠᱟᱫᱟ ᱞᱮ, ᱢᱮᱱᱠᱷᱟᱱ ᱚᱱᱟ ᱟᱹᱣᱨᱤ‌ ᱦᱟᱨᱟᱜ-ᱟ᱾ ᱛᱟᱨᱯᱚᱨᱮ ᱫᱟᱜ ᱡᱟᱹᱲᱤ ᱵᱟᱝ ᱦᱚᱭᱚᱜ ᱠᱟᱱᱟ, ᱱᱟᱦᱟᱸᱜ ᱠᱷᱮᱛ ᱠᱚᱫᱚ᱾ ᱫᱟᱜ ᱡᱟᱹᱲᱤ ᱜᱮ ᱛᱟᱺᱜᱤ ᱦᱚᱭ ᱠᱟᱱᱟ ᱛᱤᱥ ᱪᱤᱠᱟᱹᱜ ᱠᱟᱱᱟ᱾
ᱦᱳᱭ ᱦᱳᱭ᱾ ᱟᱨ ᱛᱟᱦᱚᱞᱮ ᱚᱱᱠᱟ ᱪᱟᱥ ᱠᱟᱢᱤ ᱠᱚᱫᱚ ᱼᱼ ᱟᱨ ᱥᱟᱶᱛᱮ ᱟᱨ ᱪᱮᱜ ᱠᱚ ᱪᱤᱠᱟᱹᱭ ᱜᱮᱭᱟ ᱯᱮ?
ᱦᱮᱸ ᱪᱟᱥ ᱠᱟᱹᱢᱤ ᱦᱳᱭᱳᱜ ᱜᱮᱭᱟ ᱟᱨ ᱟᱞᱮ ᱥᱮᱜ ᱫᱚ ᱱᱟᱦᱟᱸᱜ ᱚᱱᱠᱟᱼᱼ ᱠᱟᱹᱢᱤ ᱠᱚᱫᱚ ᱵᱟᱹᱱᱩᱜ ᱜᱮᱭᱟ, ᱛᱟᱨᱯᱚᱨᱮᱼᱼ ᱮᱸ ᱱᱚᱝᱠᱟ ᱮᱢᱱᱤ ᱴᱟᱠᱴᱟᱨ ᱠᱟᱹᱢᱤ ᱠᱚᱼᱼ ᱪᱟᱞᱟᱣ ᱵᱟᱲᱟ ᱦᱩᱭᱩᱜ ᱜᱮᱭᱟ᱾
ᱮᱠᱟᱞ ᱮᱠᱟᱞ᱾ ᱠᱟᱢᱤ ᱛᱚ ᱫᱚᱨᱠᱟᱨ ᱜᱮᱭᱟ᱾
ᱦᱮᱸ ᱞᱟᱹᱠᱛᱤ ᱨᱮᱫᱚ ᱥᱟᱵ ᱦᱩᱭᱩᱜ-ᱟ ᱦᱮᱸ᱾
ᱦᱳᱭ ᱦᱳᱭ᱾
ᱟᱨ ᱟᱯᱮ ᱥᱮᱫ ᱫᱚ ᱛᱟᱦᱚᱞᱮ ᱪᱮᱜ ᱠᱚ ᱚᱱᱠᱟ ᱠᱟᱹᱢᱤ ᱠᱚ ᱧᱮ ᱦᱮᱱᱟᱜ?
ᱮᱸ ᱟᱞᱮ ᱥᱮᱱ ᱫᱚ ᱚᱱᱠᱟ ᱠᱟᱹᱢᱤ ᱠᱚ ᱞᱟᱹᱭ ᱛᱮ ᱦᱚᱜᱼᱚᱭᱼᱼ ᱱᱤᱛᱚᱜ ᱫᱚ ᱪᱟᱥ ᱠᱟᱹᱢᱤ ᱥᱟᱶᱛᱮ ᱚᱱᱠᱟ ᱥᱩᱵᱽᱡᱤ ᱠᱩ ᱪᱟᱥ ᱦᱩᱭᱩᱜ-ᱟ᱾ ᱦᱳᱲᱳ ᱥᱟᱶᱛᱮᱼᱼ
ᱪᱮᱜ ᱪᱮᱜ ᱥᱚᱵᱽᱡᱤ ᱠᱚ ᱯᱮ ᱪᱟᱥ ᱜᱮᱭᱟ, ᱜᱚᱝᱼᱼ
ᱟᱞᱮ ᱥᱮᱱ ᱫᱚ ᱚᱱᱠᱟ ᱥᱚᱵᱽᱡᱤ ᱞᱟᱹᱭ ᱛᱮᱫᱚ ᱱᱤᱛᱚᱜ ᱫᱚ ᱚᱱᱠᱟ ᱵᱮᱸᱜᱟᱲ ᱵᱤᱞᱟᱹᱛᱤ ᱠᱚᱜᱮ ᱢᱮᱱᱟᱜ-ᱟ᱾ ᱵᱮᱸᱜᱟᱲ, ᱵᱤᱞᱟᱹᱛᱤ, ᱢᱟᱨᱤᱪᱼᱼ ᱦᱮᱸ ᱪᱟᱥ ᱫᱚ ᱚᱱᱠᱟ ᱡᱚᱛᱚ ᱜᱮᱞᱮ ᱪᱟᱥᱟ ᱠᱚᱱᱰᱷᱦᱟ ᱦᱚᱛᱚᱫᱼᱼ ᱡᱷᱚᱛᱚ ᱜᱮ ᱟᱫᱚ ᱱᱤᱛᱚᱜ ᱫᱚ ᱚᱱᱠᱟ ᱫᱚ ᱵᱮᱸᱜᱟᱲ ᱵᱤᱞᱟᱹᱛᱤ ᱜᱮ ᱢᱮᱱᱟᱜ-ᱟ᱾
ᱟᱨ ᱱᱚᱣᱟ ᱠᱚᱫᱚ ᱟᱹᱠᱷᱨᱤᱧ ᱜᱮᱭᱟ ᱯᱮ ᱥᱮ ᱥᱩᱫᱩ ᱟᱯᱮ ᱜᱮ ᱡᱚᱢ ᱞᱟᱹᱜᱤᱫ ᱜᱮᱯᱮᱼᱼ
ᱵᱟᱝ ᱢᱟᱱᱮ ᱚᱱᱠᱟ ᱫᱚ ᱵᱟᱝ ᱡᱚᱢᱼᱼ ᱟ ᱡᱚᱢ ᱦᱚᱸ ᱟᱠᱷᱨᱤᱧ ᱦᱚᱸ ᱟᱠᱷᱨᱤᱧ ᱢᱟᱱᱮ ᱚᱲᱟᱜ ᱨᱮ ᱡᱚᱢ ᱞᱟᱜᱤᱫ ᱜᱮ ᱟᱫᱚ ᱵᱮᱥᱤ ᱧᱚᱜ ᱛᱟᱦᱮᱸᱱᱼᱼ ᱵᱟᱠᱷᱟᱱ ᱫᱚ ᱟᱠᱷᱨᱤᱧ ᱦᱩᱭᱩᱜ-ᱟ, ᱵᱟᱝᱠᱷᱟᱱ ᱫᱚ ᱚᱱᱠᱟ ᱫᱚ ᱟᱠᱷᱨᱤᱧ ᱞᱟᱹᱜᱤᱫ ᱫᱚ ᱵᱟᱝ᱾
ᱛᱟᱨᱯᱚᱨᱮ ᱟᱹᱞᱩ ᱠᱚ᱾
ᱵᱟᱝ ᱟᱹᱞᱩ ᱠᱚᱫᱚ ᱚᱱᱠᱟ ᱫᱚ ᱵᱟᱝ ᱪᱟᱥ ᱦᱩᱭ ᱠᱟᱱᱟ᱾ ᱟᱫᱚ ᱪᱟᱥ ᱫᱚ ᱪᱟᱥ ᱜᱮ ᱫᱮᱜ ᱜᱮᱭᱟ ᱠᱚ ᱟᱹᱛᱩ ᱠᱚᱨᱮᱱ ᱫᱚ᱾
ᱚᱪᱪᱷᱟ, ᱛᱟᱨᱯᱚᱨᱮ ᱛᱩᱲᱤ ᱠᱚ?
ᱦᱳᱭ ᱦᱳᱭ ᱦᱚᱜ-ᱚᱭ ᱦᱚᱜ-ᱚᱭ ᱦᱩᱲᱩ ᱠᱚ ᱨᱟᱠᱟᱵ ᱠᱟᱛᱮᱜ ᱛᱩᱲᱤ ᱫᱚ ᱮᱨ ᱦᱩᱭᱩᱜ-ᱟ᱾ ᱚᱱᱠᱟ ᱛᱟᱦᱚᱞᱮ ᱟᱯᱮ ᱥᱮᱱ ᱫᱚ ᱦᱩᱲᱩ ᱫᱚ ᱛᱤᱱ ᱵᱟᱨ ᱯᱮ ᱪᱟᱥ ᱜᱮᱭᱟ?
ᱦᱳᱭ ᱟᱞᱮ ᱥᱮᱫ ᱫᱚ ᱱᱟᱦᱟᱸᱜ ᱠᱷᱮᱛ ᱚᱠᱟ ᱠᱚ ᱡᱟᱭᱜᱟ ᱠᱚᱨᱮ ᱢᱮᱱᱟᱜ-ᱟ᱾ ᱠᱤᱪᱷᱩ ᱠᱷᱮᱛ ᱠᱚ ᱱᱟᱦᱟᱸᱜᱼᱼ ᱠᱮᱱᱮᱞ ᱞᱟᱛᱟᱨ ᱨᱮ ᱢᱮᱱᱟᱜ-ᱟ, ᱱᱚᱣᱟ ᱠᱚᱨᱮ ᱫᱚ ᱱᱟᱦᱟᱜ ᱡᱚᱠᱷᱚᱱ ᱫᱟᱜ ᱠᱚ ᱟᱲᱟᱜᱟ ᱧᱟᱢᱟᱭ ᱛᱟᱨᱯᱚᱨ ᱵᱟᱸᱫᱽ ᱞᱟᱛᱟᱨ ᱨᱮ ᱡᱟᱦᱟᱸᱭᱼᱼ ᱠᱷᱮᱛ ᱠᱚ ᱱᱚᱣᱟ ᱠᱚᱫᱚᱼᱼ ᱮᱸᱜ ᱯᱚᱨᱮ ᱥᱮᱨᱢᱟ ᱜᱮ ᱵᱟᱨ ᱫᱷᱟᱣ ᱥᱮᱨᱢᱟ ᱨᱮ ᱥᱮᱨᱢᱟ‌ ᱨᱮ ᱵᱟᱨ ᱫᱷᱟᱣ ᱾ ᱦᱳᱭ ᱜᱟᱱᱚᱜᱼᱟ ᱡᱟᱦᱟᱸ ᱠᱚᱨᱮᱜ ᱫᱟᱜ ᱵᱟᱭ ᱧᱟᱢᱟ ᱚᱱᱟ ᱠᱚᱨᱮ ᱫᱚ ᱢᱤᱫᱦᱷᱟᱣ᱾
ᱟᱪᱪᱷᱟ ᱟᱞᱮ ᱥᱮᱱ ᱫᱚ ᱚᱱᱠᱟ ᱫᱟᱜ ᱨᱮᱱᱟᱜ ᱟᱱᱟᱴ ᱫᱚ ᱟᱹᱰᱤᱜᱤ ᱢᱮᱱᱟᱜᱼᱟ ᱚᱱᱟ ᱠᱷᱟᱹᱛᱤᱨ ᱛᱮ ᱪᱟᱥ ᱠᱚᱫᱚ ᱢᱤᱫ ᱫᱷᱟᱣ ᱜᱮ᱾
ᱚᱱᱠᱟ ᱫᱟᱜ ᱨᱮᱱᱟᱜ ᱥᱩᱵᱤᱫᱷᱟ ᱫᱚ ᱵᱟᱹᱱᱩᱜᱼᱟ ᱢᱟᱨᱟᱝ ᱚᱱᱠᱟ ᱠᱮᱱᱮᱞ ᱥᱮ ᱵᱟᱱ ᱠᱚᱦᱚᱸ ᱚᱱᱠᱟ ᱵᱟᱹᱱᱩᱜᱼᱟ᱾ ᱱᱚᱜᱚᱭ ᱱᱤᱭᱟᱹ ᱢᱤᱫ ᱥᱤᱡᱤᱱ ᱜᱮ ᱥᱮᱨᱢᱟ ᱡᱟᱹᱲᱤ ᱫᱟᱜ ᱵᱷᱚᱨᱥᱟ ᱨᱮᱜᱮ᱾
ᱛᱟᱦᱚᱞᱮ, ᱰᱟᱺᱝᱨᱤ ᱜᱟᱹᱰᱤ ᱱᱟᱜ ᱢᱤᱫ ᱚᱠᱛᱚ ᱛᱟᱦᱮ ᱠᱟᱱᱟ, ᱟᱯᱮ ᱥᱮᱫ ᱰᱟᱺᱝᱨᱤ ᱜᱟᱹᱰᱤ ᱢᱮᱱᱟᱜ ᱛᱮ ᱚᱱᱠᱟ?
ᱩᱸᱜ ᱚᱱᱠᱟ ᱱᱤᱛᱚᱜ ᱚᱠᱛᱚ ᱨᱮᱫᱚ, ᱰᱟᱺᱝᱨᱤ ᱜᱟᱹᱰᱤ ᱫᱚ ᱵᱟᱝᱜᱮ ᱵᱟᱹᱱᱩᱜᱼᱟ, ᱢᱮᱱᱟᱜᱼᱟ ᱟᱹᱰᱤ ᱠᱚᱢ᱾ ᱱᱤᱛᱚᱜ ᱫᱚ ᱴᱨᱟᱠᱴᱚᱨ ᱠᱚ ᱢᱮᱱᱟᱜᱼᱟ ᱚᱱᱟ ᱠᱚᱛᱮᱜᱮ, ᱠᱟᱹᱢᱤ ᱦᱩᱭᱩᱜ ᱠᱟᱱᱟ᱾
ᱛᱟᱯᱚᱨᱮ ᱱᱚᱣᱟ ᱠᱚᱛᱮ ᱞᱟᱦᱟᱛᱮ ᱦᱩᱲᱩ ᱥᱟᱜᱟᱲ ᱦᱩᱭᱩᱜ ᱟᱨ ᱛᱟᱭᱱᱚᱢ ᱦᱩᱲᱩ ᱠᱚ ᱥᱟᱜᱟᱨ ᱵᱟᱲᱟ ᱰᱟᱺᱝᱨᱤ ᱜᱟᱲᱤ ᱛᱮ?
ᱩᱸᱱᱤᱛᱚᱜ ᱫᱚ ᱚᱱᱠᱟ ᱫᱚ, ᱩᱸ ᱡᱟᱹᱥᱛᱤ ᱫᱚ ᱵᱟᱹᱱᱩᱜᱼᱟ ᱜᱟᱹᱰᱤ ᱫᱚ ᱢᱮᱱᱟᱜᱼᱟ ᱟᱹᱰᱤ ᱠᱚᱢ ᱟᱫᱚ ᱥᱟᱜᱟᱲ ᱫᱚ ᱥᱟᱜᱟᱲ ᱜᱮᱭᱟ ᱠᱚ᱾ ᱦᱩᱸ ᱟᱯᱮᱥᱮᱱ ᱫᱚ ᱢᱮᱱᱟᱜ ᱜᱮᱭᱟ ᱥᱮ ᱵᱟᱝ ᱵᱷᱟᱹᱭ?
ᱟᱞᱮ ᱥᱮᱫ ᱫᱚ ᱪᱟᱵᱟ ᱞᱮᱠᱟᱜᱮ ᱢᱤᱫᱴᱮᱱ ᱚᱲᱟᱜ ᱨᱮ ᱡᱟᱱᱤᱡ ᱢᱮᱱᱟᱜᱼᱟ᱾ ᱟᱨᱻ ᱜᱟᱹᱰᱤ ᱢᱮᱱᱟᱜᱼᱟ ᱨᱟᱯᱩᱫ ᱪᱟᱵᱟ ᱟᱠᱟᱱᱟ ᱰᱟᱺᱝᱨᱤ ᱠᱚᱦᱚᱸ ᱵᱟᱹᱱᱩᱜ ᱠᱚᱶᱟ ᱠᱚᱢ ᱤᱫᱤᱜ ᱠᱟᱱᱟ᱾
ᱟᱪᱪᱷᱟ ᱟᱪᱪᱷᱟ ᱟᱪᱪᱷᱟ᱾ ᱛᱟᱦᱚᱞᱮ ᱱᱤᱛᱚᱜ ᱫᱚ ᱟᱯᱮᱥᱮᱱ ᱫᱚ ᱚᱱᱠᱟ ᱥᱤᱭᱳᱜ ᱠᱚᱫᱚ ᱪᱮᱫ ᱛᱮᱯᱮ ᱥᱤ ᱜᱮᱭᱟ?
ᱱᱟᱥᱮ ᱫᱚ ᱵᱟᱹᱧ ᱟᱡᱚᱢ ᱞᱮᱫᱟ,
ᱚ ᱞᱟᱹᱭᱫᱟᱹᱧ ᱛᱟᱦᱚᱞᱮ ᱮᱠᱷᱚᱱ ᱫᱚ ᱥᱤ ᱠᱚᱫᱚ ᱚᱱᱠᱟ ᱪᱟᱥ ᱞᱟᱹᱜᱤᱫ ᱛᱮ ᱪᱮᱫ ᱛᱮᱯᱮ ᱥᱤ ᱚᱪᱚᱭ ᱜᱮᱭᱟ᱾
ᱥᱤ ᱠᱚᱫᱚ ᱱᱟᱦᱟᱜ ᱱᱤᱛᱚᱜ ᱫᱚ ᱴᱟᱠᱴᱟᱨ ᱛᱮ ᱜᱮ ᱦᱩᱭᱩᱜ ᱠᱟᱱᱟ ᱟᱨ ᱢᱤᱫ ᱵᱟᱨ ᱦᱚᱲ ᱫᱚ ᱢᱮᱱᱟᱜ ᱠᱚᱜᱮᱭᱟ ᱱᱟᱦᱮᱞ ᱛᱮᱜᱮ ᱦᱩᱰᱤᱧ ᱦᱩᱰᱤᱧ ᱟᱜ ᱢᱟᱨᱟᱝ ᱢᱟᱨᱟᱝ, ᱴᱨᱟᱠᱴᱟᱨ ᱛᱮ ᱜᱮ ᱠᱚ ᱥᱤ ᱦᱚᱪᱚᱭᱟ᱾
ᱦᱳᱭ ᱦᱳᱭ᱾ ᱟᱨ ᱛᱟᱦᱚᱞᱮ ᱟᱯᱮᱥᱮᱫ ᱫᱚ ᱚᱱᱠᱟ ᱪᱟᱥ ᱠᱚ ᱨᱟᱠᱟᱵ ᱠᱟᱛᱮᱜ ᱚᱱᱠᱟ ᱪᱮᱫ ᱠᱚᱯᱮ
ᱢᱤᱫᱥᱟ ᱢᱤᱫ ᱫᱷᱟᱣ ᱡᱩᱫᱤ ᱪᱟᱥ ᱠᱚ ᱨᱟᱠᱟᱵ ᱠᱟᱛᱮᱜ, ᱟᱫᱚ ᱪᱮᱫ ᱠᱚᱯᱮ ᱪᱟᱥ ᱜᱮᱭᱟ ᱚᱱᱠᱟ?
ᱡᱟᱦᱟᱸ ᱠᱷᱚᱱᱟᱜ ᱵᱟᱫᱽ ᱞᱟᱛᱟᱨ ᱠᱚᱨᱮ ᱠᱷᱮᱛ ᱠᱚ ᱢᱮᱱᱟᱜᱼᱟ ᱱᱚᱣᱟ ᱠᱚᱨᱮ ᱫᱚ ᱦᱟᱸᱜ, ᱫᱟᱜ ᱠᱚᱜᱮ ᱛᱟᱦᱮᱱᱟ ᱛᱚ ᱟᱫᱚ ᱚᱸᱰᱮ ᱫᱚ ᱪᱟᱥ ᱨᱟᱠᱟᱵ ᱠᱟᱛᱮ ᱟᱨᱚ ᱴᱷᱤᱠ ᱛᱮ ᱛᱚᱞᱟ ᱜᱮ ᱱᱟᱦᱟᱜ ᱞᱮ ᱡᱟᱦᱟᱸ ᱠᱚ ᱜᱷᱩᱴᱩ ᱠᱚᱨᱮ ᱢᱮᱱᱟᱜᱼᱟ ᱛᱩᱲᱤ ᱠᱚ ᱛᱤᱞᱢᱤᱧ ᱠᱚ, ᱱᱚᱣᱟ ᱠᱚᱠᱚ ᱪᱟᱥ ᱜᱮᱭᱟ ᱛᱟᱯᱚᱨᱮ ᱟᱹᱞᱩ ᱪᱟᱥ ᱚᱱᱟ ᱠᱚ ᱟᱹᱠᱷᱨᱤᱧ ᱞᱟᱹᱜᱤᱫ ᱫᱚ ᱵᱟᱝ
ᱟᱪᱪᱷᱟ ᱟᱪᱪᱷᱟ ᱚ ᱟᱪᱪᱷᱟ᱾
ᱚ ᱢᱤᱫ ᱵᱟᱨ ᱦᱚᱲ ᱠᱚ ᱛᱟᱦᱮᱱᱟ ᱟᱠᱷᱨᱤᱧ ᱜᱮᱭᱟ,
ᱟᱪᱪᱷᱟ ᱟᱨ ᱛᱟᱦᱞᱮ ᱟᱯᱮ ᱥᱮᱱ ᱫᱚ ᱚᱱᱠᱟ ᱵᱤᱨᱼᱵᱩᱨᱩ ᱠᱚᱫᱚ ᱚᱠᱟᱞᱮᱠᱟ?
ᱟᱸ ᱵᱤᱨᱼᱵᱩᱨᱩ ᱠᱚ ᱦᱟᱸᱜ ᱢᱮᱱᱟᱜᱼᱟ ᱚᱱᱟ ᱠᱚᱫᱚ ᱦᱟᱸᱜ ᱨᱚᱦᱚᱭ ᱵᱤᱨ ᱜᱮ ᱠᱟᱱᱟ ᱠᱤᱱᱛᱩ ᱵᱤᱨ ᱜᱮ ᱵᱩᱡᱩᱜᱼᱟ ᱱᱟᱜ ᱨᱚᱦᱚᱭ ᱵᱤᱨ ᱠᱟᱱ ᱨᱮᱦᱚᱸ ᱟᱹᱰᱤ ᱢᱟᱨᱟᱝ ᱛᱮ ᱢᱮᱱᱟᱜᱼᱟ ᱾
ᱛᱟᱨᱯᱚᱨᱮ ᱟᱯᱮ ᱵᱤᱨᱼᱵᱩᱨᱩ,
ᱟᱞᱮ ᱥᱮᱫ ᱦᱚᱸ ᱚᱱᱠᱟ, ᱵᱤᱨ ᱫᱚ ᱢᱮᱱᱟᱜ ᱜᱮᱭᱟ᱾ ᱟᱞᱮ ᱥᱮᱱ ᱦᱚᱸ ᱵᱤᱨ ᱛᱮ ᱦᱮᱱᱟᱜ ᱜᱮᱭᱟ ᱟᱫᱚ ᱚᱱᱠᱟ ᱟᱹᱰᱤ ᱢᱟᱨᱟᱝ ᱚᱱᱠᱟ ᱵᱤᱨ ᱠᱚᱫᱚ ᱵᱟᱹᱱᱩᱜᱼᱟ᱾
ᱡᱮ
ᱩᱦᱩᱸ ᱪᱮ
ᱡᱤᱵᱽ ᱡᱤᱭᱟᱹᱞᱤ ᱠᱚ, ᱵᱚᱛᱚᱨᱟᱱ ᱡᱤᱵᱽ ᱡᱤᱭᱟᱹᱞᱤ ᱠᱚ
ᱵᱟᱝ ᱜᱮ ᱵᱚᱛᱚᱨᱟᱱ ᱡᱤᱵᱽ ᱡᱤᱭᱟᱹᱞᱤ ᱠᱚ ᱫᱚ, ᱚᱱᱠᱟ ᱫᱚ ᱵᱟᱹᱱᱩᱜ ᱠᱚᱣᱟ, ᱚᱱᱠᱟ ᱢᱟᱨᱟᱝ ᱵᱤᱨ ᱠᱚᱫᱚ ᱵᱟᱹᱱᱩᱜᱼᱟ ᱛᱚ᱾ ᱚᱝᱠᱟ ᱛᱳᱭᱳ ᱵᱟᱝ, ᱵᱟᱝ, ᱚᱝᱠᱟ ᱢᱟᱨᱟᱝ ᱠᱚ ᱦᱟᱹᱛᱤ ᱠᱚᱫᱚ ᱵᱟᱹᱱᱩᱜ ᱠᱚᱣᱟ᱾ ᱩᱱᱠᱩ ᱠᱚᱫᱚ ᱵᱟᱠᱚ ᱦᱤᱡᱩᱜ ᱜᱮᱭᱟ, ᱟᱞᱮ ᱥᱮᱱ ᱫᱚ, ᱚᱱᱠᱟ ᱫᱚ, ᱚᱱᱠᱟ ᱦᱤᱡᱩᱜ ᱨᱮᱦᱚᱠᱚ ᱡᱟᱦᱟᱸᱛᱤᱥ ᱠᱚᱨᱮ᱾ ᱚᱝᱠᱟ ᱫᱚ ᱟᱞᱮ ᱥᱮᱱ ᱫᱚ, ᱵᱟᱠᱚ ᱦᱮᱡ ᱵᱟᱲᱟ ᱠᱟᱱᱟ᱾ ᱟᱯᱮ ᱥᱮᱱ ᱫᱚ, ᱦᱮᱱᱟᱜ ᱠᱚᱣᱟ ᱥᱮ ᱵᱟᱝ?
ᱟᱞᱮ ᱥᱮᱜ ᱦᱟᱹᱛᱤ ᱫᱚ ᱦᱟᱸᱜ, ᱵᱟᱹᱱᱩᱜ ᱠᱚᱣᱟ᱾ ᱛᱟᱨᱯᱚᱨ ᱮ, ᱡᱤᱭᱟᱹᱞᱤ ᱠᱚ ᱫᱚ ᱱᱚᱝᱠᱟ, ᱠᱩᱞᱟᱹᱭ ᱨᱩᱰᱟᱹ᱾
ᱟᱪᱪᱷᱟ, ᱛᱟᱦᱚᱞᱮ ᱥᱮᱸᱫᱽᱨᱟ ᱠᱚᱫᱚ ᱮᱸ ᱟᱪᱪᱷᱟ, ᱛᱟᱦᱚᱞᱮ ᱥᱮᱸᱫᱽᱨᱟ ᱠᱚᱫᱚ ᱯᱮ ᱪᱟᱞᱟᱜ ᱜᱮᱭᱟ ᱥᱮ ᱵᱟᱝ?
ᱪᱟᱞᱟᱜ ᱜᱮᱭᱟᱞᱮ, ᱱᱤᱛᱚᱜ ᱫᱚ ᱩᱱᱠᱩ ᱦᱚᱸ ᱟᱹᱰᱤ ᱠᱚᱢ ᱢᱮᱱᱟᱜ ᱠᱚᱣᱟ᱾ ᱛᱟᱯᱚᱨᱮ ᱵᱤᱨ ᱥᱩᱠᱨᱤ ᱠᱚ ᱛᱟᱦᱮᱸᱜ ᱠᱟᱱᱟ, ᱩᱱᱠᱩ ᱦᱚᱸ ᱟᱫᱚ ᱵᱟᱹᱱᱩᱜ ᱠᱚᱣᱟ᱾
ᱟᱪᱪᱷᱟ, ᱦᱩᱸ, ᱛᱟᱦᱟᱞᱮ ᱚᱱᱠᱟ ᱵᱚᱭᱦᱟ ᱟᱯᱮᱥᱮᱱ, ᱱᱚᱝᱠᱟ ᱫᱟᱬᱟᱱ ᱡᱟᱭᱜᱟ ᱞᱮᱠᱟᱛᱮ, ᱡᱩᱫᱤ ᱪᱮ ᱠᱚ ᱢᱮᱱᱟᱜᱼᱟ?
ᱦᱮᱸ, ᱫᱟᱬᱟᱱ ᱡᱟᱭᱜᱟ ᱫᱚ ᱚᱱᱠᱟᱱᱟᱸᱜ, ᱪᱮᱦᱮᱨᱟ ᱧᱚᱜ ᱫᱚ ᱵᱟᱹᱱᱩᱜᱼᱟ᱾ ᱢᱤᱫᱴᱟᱝ ᱰᱮᱢ ᱢᱮᱱᱟᱜᱼᱟ, ᱡᱟᱦᱟᱸ ᱫᱚ ᱦᱟᱸᱜ, ᱢᱩᱠᱩᱴᱢᱩᱱᱤᱯᱩᱨ ᱰᱮᱢ ᱠᱚ ᱢᱮᱛᱟᱜᱼᱟ᱾
ᱟᱹᱪᱪᱟ
ᱱᱚ ᱚᱭ ᱜᱮ ᱱᱟᱦᱟᱜ ᱢᱮᱱᱟᱜᱼᱟ᱾
ᱚᱱᱟ ᱰᱮᱢ ᱫᱚ ᱢᱟᱱᱮ ᱚᱠᱟᱞᱮᱠᱟᱱ ᱴᱟᱭᱤᱢ, ᱪᱟᱞᱟᱣ ᱞᱮᱱᱠᱷᱟᱱ ᱵᱷᱟᱜᱮ ᱵᱩᱡᱷᱟᱹᱜᱼᱟ?
ᱚᱱᱟ ᱫᱚ ᱦᱟᱸᱜ ᱱᱚᱝᱠᱟ ᱨᱟᱵᱟᱝ ᱫᱤᱱ, ᱚᱱᱠᱟ ᱱᱚᱵᱷᱮᱢᱵᱚᱨ, ᱰᱤᱥᱮᱢᱵᱚᱨ᱾
ᱟᱱᱚᱭ
ᱦᱚᱸᱚᱝᱠᱟᱱᱟᱜ ᱡᱟᱦᱟᱸ ᱫᱚ, ᱢᱟᱜ ᱯᱷᱟᱹᱜᱩᱱ ᱵᱚᱸᱜᱟ ᱯᱟᱲᱟᱜ
ᱟᱪᱪᱟ, ᱟᱪᱪᱟ, ᱾
ᱤᱝᱨᱮᱡᱤ ᱨᱮᱱᱟᱜ ᱱᱟᱣᱟ ᱥᱮᱨᱢᱟ ᱠᱚ, ᱱᱚᱜᱼᱱᱟ ᱠᱚ ᱚᱠᱛᱚ ᱨᱮ ᱫᱚᱢᱮ ᱠᱚ ᱦᱚᱲᱚᱜ ᱜᱮᱭᱟ᱾ ᱢᱮᱱᱠᱷᱟᱱ ᱚᱱᱟ ᱚᱠᱛᱚ ᱨᱮ, ᱩᱱᱟᱹᱜ ᱡᱟᱹᱥᱛᱤ ᱠᱚ ᱦᱚᱲᱚᱜ ᱟᱥᱮ ᱚᱸᱰᱮ ᱚᱱᱟ ᱚᱠᱛᱚ ᱪᱟᱞᱟᱣ ᱦᱚᱸ ᱵᱟᱝ ᱥᱟᱱᱟᱣᱟ᱾
ᱟᱪᱪᱟ ᱛᱟᱦᱟᱞᱮ ᱚᱱᱛᱮ ᱢᱤᱫ ᱫᱷᱟᱣ ᱪᱟᱞᱟᱜ ᱦᱳᱭᱳᱜᱼᱟ, ᱚᱸᱰᱮ ᱪᱟᱞᱟᱜ ᱨᱮᱱᱟᱜ ᱦᱚᱸ, ᱟᱹᱰᱤ ᱥᱟᱱᱟ ᱢᱮᱱᱟᱜᱼᱟ, ᱢᱮᱱᱠᱷᱟᱱ ᱚᱠᱛᱚ ᱠᱚ ᱵᱟᱝ ᱠᱷᱟᱹᱛᱤᱨ ᱛᱮ, ᱵᱟᱝ ᱪᱟᱞᱟᱣ ᱦᱳᱭ ᱠᱟᱱᱟ᱾
ᱯᱮ ᱦᱤᱡᱩ ᱠᱷᱟᱱ, ᱚᱱᱠᱟ ᱞᱟᱹᱭᱟ ᱞᱮᱯᱮ ᱵᱟᱝ ᱫᱚ ᱵᱟᱝ?
ᱦᱳᱭ, ᱦᱳᱭ᱾ ᱪᱟᱞᱟᱜ ᱦᱳᱭᱳᱜᱼᱟ᱾
ᱛᱟᱨᱯᱚᱨᱮ ᱚᱠᱟ ᱢᱮᱞᱟ ᱦᱳᱭᱳᱜ ᱜᱮᱭᱟ, ᱚᱱᱟ ᱢᱮᱞᱟ ᱨᱮᱦᱚᱸ ᱥᱮᱱᱚᱜᱼᱟ ᱛᱚᱠᱷᱚᱱ ᱫᱚ ᱟᱨ ᱥᱟᱸᱜᱮ ᱜᱮᱠᱚ ᱦᱚᱲᱚᱜᱼᱟ, ᱾ᱢᱮᱞᱟ ᱦᱳᱭᱳᱜ ᱜᱮᱭᱟ ᱚᱱᱟ ᱠᱟᱨᱚᱱ ᱛᱮ
ᱟᱪᱪᱷᱟ ᱢᱟᱱᱮ ᱚᱸᱰᱮ ᱫᱚ ᱛᱟᱦᱚᱞᱮ, ᱚᱠᱟᱞᱮᱠᱟᱱ ᱚᱠᱛᱚ ᱨᱮ ᱢᱮᱞᱟ ᱠᱚᱫᱚ ᱦᱳᱭᱳᱜᱼᱟ᱾
ᱚᱱᱟ ᱱᱟᱣᱟ ᱥᱮᱨᱢᱟ ᱡᱚᱠᱷᱚᱱ ᱦᱤᱡᱩᱜᱼᱟ, ᱟᱫᱚ ᱚᱱᱟ ᱯᱨᱚᱛᱤᱵᱟᱨ ᱫᱚ ᱥᱮᱢ, ᱛᱟᱹᱨᱤᱠᱷ ᱨᱮᱫᱚ ᱵᱟᱝ ᱦᱳᱭᱳᱜᱼᱟ᱾
ᱦᱳᱭ, ᱦᱳᱭ, ᱢᱟᱱᱮ ᱛᱟᱣ ᱚᱱᱠᱟ
ᱦᱮᱸ ᱜᱚᱝᱠᱮ ᱚᱸᱰᱮ ᱫᱚ
ᱦᱳᱭ, ᱦᱳᱭ᱾
ᱪᱮᱜ ᱮᱢ ᱞᱟᱹᱭ ᱫᱟ?
ᱢᱮᱱᱫᱟᱹᱧ ᱛᱟᱣ ᱚᱝᱠᱟ ᱚᱠᱟᱞᱮᱠᱟᱱ ᱚᱠᱛᱚ ᱨᱮ ᱦᱳᱭᱳᱜᱼᱟ᱾
ᱱᱚᱜᱚᱭ ᱱᱟᱣᱟ ᱥᱮᱨᱢᱟ, ᱛᱟᱨᱯᱚᱨᱮ ᱚᱱᱟ ᱦᱚᱸ ᱞᱟᱹᱭ ᱟᱠᱚ᱾ ᱦᱮᱸ ᱱᱩᱱᱟᱹᱜ ᱛᱟᱹᱨᱤᱠᱷ ᱠᱷᱚᱱ ᱱᱩᱱᱟᱹᱜ ᱛᱟᱹᱨᱤᱠᱷ ᱫᱷᱟᱵᱤᱡ ᱠᱚ ᱦᱩᱭᱩᱜᱼᱟ ᱱᱚᱣᱟᱜᱼ ᱱᱚᱣᱟ ᱡᱤᱱᱤᱥ᱾
ᱦᱩᱸ ᱦᱩᱸ᱾
ᱟᱯᱮ ᱥᱮᱫ ᱠᱚ ᱛᱟᱦᱚᱞᱮ ᱚᱱᱠᱟ ᱪᱮᱫ ᱢᱮᱱᱟᱜᱼᱟ ᱧᱮᱞ ᱡᱚᱝ ᱞᱟᱹᱜᱤᱫ?
ᱟᱞᱮᱥᱮᱱ ᱫᱚ ᱚᱱᱠᱟ ᱞᱟᱹᱭ ᱞᱮᱠᱷᱟᱱ ᱫᱚ ᱥᱩᱥᱩᱱᱤᱭᱟᱹᱢ ᱟᱸᱡᱚᱢ ᱠᱟᱫᱟ ᱵᱚᱭᱦᱟ?
ᱦᱮᱜ ᱟᱸᱡᱚᱢ
ᱦᱳᱭ ᱦᱳᱭ ᱥᱩᱥᱩᱱᱤᱭᱟᱹ ᱜᱮ᱾
ᱟᱫᱚ ᱪᱟᱞᱟᱣ ᱦᱩᱭ ᱞᱮᱱᱟ ᱱᱟᱦᱟᱸᱜ ᱟᱹᱰᱤ ᱟᱹᱰᱤ ᱛᱟᱸᱦᱮ ᱜᱮ,
ᱟᱪᱪᱷᱟ᱾
ᱛᱩᱨᱩᱭ ᱥᱮᱨᱢᱟ ᱜᱟᱱ ᱢᱟᱲᱟᱝ ᱪᱟᱞᱟᱣ ᱦᱩᱭ ᱞᱮᱱ᱾
ᱟᱪᱪᱷᱟ ᱟᱪᱪᱷᱟ᱾ ᱟᱨᱚ ᱚᱱᱠᱟ ᱛᱟᱦᱚᱞᱮ ᱦᱤᱡᱩᱜ ᱠᱷᱟᱱ ᱠᱷᱚᱵᱚᱨᱮ ᱮᱢᱟᱯᱮ ᱱᱤᱦᱟᱹᱛᱤ᱾
ᱦᱮᱸ ᱟᱞᱮ ᱫᱚ ᱱᱟᱜ ᱢᱤᱫᱴᱤᱱ ᱠᱳᱪᱤᱝ ᱠᱚ ᱤᱫᱤ ᱞᱮᱫ ᱞᱮᱭᱟ ᱚᱱᱟ ᱚᱠᱛᱚ ᱨᱮ ᱪᱟᱞᱟᱣ ᱦᱩᱭ ᱞᱮᱱᱟ᱾
ᱟᱪᱪᱷᱟ᱾
ᱥᱟᱱᱛᱟᱞᱤ ᱢᱤᱰᱤᱭᱟᱢ ᱨᱮᱱᱟᱜ ᱠᱳᱪᱤᱝ ᱛᱟᱦᱮᱸ ᱠᱟᱱᱟ᱾
ᱟᱪᱪᱷᱟ᱾ ᱦᱳᱭᱛᱳ ᱛᱟᱦᱚᱞᱮ ᱵᱚᱭᱦᱟ ᱱᱚᱝᱠᱟ ᱜᱮ ᱛᱮᱦᱮᱧ ᱫᱚ ᱠᱟᱛᱷᱟ ᱦᱩᱭᱩᱜᱭᱼᱟ᱾
ᱚᱠᱛᱚ ᱠᱚ ᱦᱚᱸ ᱱᱷᱟᱜ ᱦᱩᱭ ᱟᱯᱮ ᱟᱨᱠᱤ ᱢᱮᱱᱟᱜᱼᱟ ᱟᱡᱛᱮ ᱠᱟᱴᱟᱜᱼᱟ᱾
ᱦᱳᱭ‌᱾